ᱫᱟ ᱜᱚᱝᱠᱮ᱾
ᱦᱮᱞᱳ᱾
ᱦᱮᱞᱳ ᱜᱚᱢᱠᱮ ᱡᱚᱦᱟᱨ ᱜᱮ᱾
ᱡᱚᱦᱟᱨ ᱡᱚᱦᱟᱨ ᱡᱚᱦᱟᱨ ᱟᱸᱡᱚᱢᱮᱜ ᱜᱮᱭᱟ ᱵᱮᱱ? ᱦᱮᱸ ᱟᱸᱡᱚᱢᱚᱜ ᱠᱟᱱᱟ᱾ ᱚᱻ ᱥᱚᱢᱚᱭ ᱨᱮ ᱱᱮᱴᱣᱚᱨᱠ ᱦᱟᱱᱛᱮ ᱱᱟᱛᱮᱜ ᱠᱟᱱᱟ ᱵᱟᱝ ᱫᱚ ᱟᱵᱮᱱᱟᱜ ᱵᱟᱝ ᱫᱚ ᱟᱹᱞᱤᱧᱟᱜ᱾
ᱵᱟᱹ ᱟᱹᱞᱤᱧᱟᱜ ᱜᱮ ᱡᱟᱹᱱᱤᱡ ᱚᱱᱠᱟᱜ ᱠᱟᱱᱟ ᱥᱮ ᱪᱮᱜ ᱢᱟᱱᱮ ᱛᱤᱦᱤᱧ ᱜᱤ ᱯᱷᱳᱱ ᱢᱮᱠᱟᱨ ᱴᱷᱮᱜ ᱠᱷᱚᱡ ᱞᱤᱧ ᱟᱹᱜᱩᱣ ᱠᱟᱜ-ᱟ ᱵᱟᱝ ᱾ ᱟᱫᱚ ᱢᱚᱸᱡᱽ ᱛᱮ ᱵᱟᱝ ᱡᱩᱛ ᱩᱛᱟᱹᱨ ᱟᱠᱟᱱᱟ ᱡᱟᱹᱱᱤᱡ ᱚᱱᱟ ᱛᱮ ᱚᱝᱠᱟᱜ ᱠᱟᱱᱟ᱾
ᱚ ᱴᱷᱤᱠ ᱴᱷᱤᱠ ᱴᱷᱤᱠ ᱴᱷᱤᱠ ᱾ ᱟᱫᱚ ᱱᱤᱛᱚᱜ ᱫᱚ ᱦᱩᱭ ᱮᱱᱟ ᱦᱩᱭ ᱫᱚ, ᱦᱮᱸ᱾ ᱚᱱᱮ ᱵᱮᱥ ᱜᱮ ᱟᱸᱡᱚᱢ ᱞᱮᱱᱠᱷᱟᱡ ᱢᱟ ᱱᱟᱯᱟᱭ ᱠᱟᱛᱷᱟ ᱦᱮᱸ ᱥᱮ ᱵᱟᱝ᱾
ᱦᱮᱸᱻ ᱾ ᱢᱟ ᱟᱫᱚ ᱨᱚᱯᱚᱲ ᱟᱞᱟᱝ ᱚᱠᱟ ᱴᱟᱜ ᱵᱤᱥᱚᱭ ᱛᱮᱞᱟᱝ ᱨᱚᱯᱚᱲᱟ?
ᱚ ᱨᱚᱯᱚᱲ ᱴᱚᱯᱤᱠᱥ ᱞᱟᱝ ᱫᱚᱦᱚᱭᱟ ᱾
ᱦᱮᱸ ᱚᱠᱟᱴᱟᱜ ᱴᱚᱯᱤᱠᱥ ᱛᱮᱜᱮ ᱞᱟᱝ ᱨᱚᱯᱚᱲ ᱞᱮᱱᱠᱷᱟᱱ ᱵᱷᱟᱹᱜᱤ ᱠᱚᱜ-ᱟ?
ᱱᱤᱭᱟᱹ ᱠᱚ ᱫᱤᱱ ᱢᱟ ᱟᱸ ᱪᱟᱥ ᱪᱟᱞᱟᱜ ᱠᱟᱱᱟ᱾ ᱱᱤᱭᱟᱹ ᱠᱚ ᱫᱤᱱ ᱢᱟ ᱵᱟᱹᱲ ᱛᱤ ᱢᱟ ᱪᱟᱥ ᱪᱟᱥ ᱫᱤᱱ ᱠᱟᱱ ᱜᱮᱭᱟ ᱦᱮᱸ ᱥᱮ ᱵᱟᱝ᱾
ᱦᱮᱸ ᱾ ᱦᱮᱸ ᱾
ᱨᱚᱦᱚᱭ ᱠᱚ ᱵᱤᱥᱚᱭ ᱜᱮ ᱦᱩᱲᱩ ᱨᱚᱦᱚᱭ ᱠᱚ ᱨᱮᱭᱟᱜ ᱴᱩᱯᱤᱠᱥ ᱫᱚᱞᱟᱝ ᱨᱚᱯᱚᱲᱟ ᱾ ᱵᱟᱝ ᱾
ᱚᱠᱟ ᱞᱮᱠᱟ ᱛᱚᱵᱮ ᱚᱱᱛᱮ ᱜᱮ ᱚᱠᱟ ᱞᱮᱠᱟ ᱦᱩᱭᱩᱜ ᱠᱟᱱᱟ ᱨᱚᱦᱚᱭ ᱠᱚ?
ᱟᱞᱮ ᱱᱚᱛᱮᱻ ᱦᱚᱸ ᱟᱞᱮ ᱟᱥ ᱟᱢ ᱫᱤᱥᱚᱢ ᱫᱚ ᱢᱚᱴᱟᱢᱩᱴᱤ ᱨᱚᱦᱚᱭ ᱫᱚ ᱟᱸᱡᱚᱢ ᱦᱮᱸ ᱾ ᱨᱚᱦᱚᱭ ᱠᱚᱫᱚ ᱥᱟᱹᱨ ᱥᱟᱹᱨᱫᱤ ᱦᱩᱭ ᱠᱟᱱᱟ ᱜᱚᱢᱠᱮ ᱾
ᱦᱮᱸ ᱾
ᱛᱷᱟᱢ ᱫᱚᱢ ᱟᱨ ᱫᱟᱜᱻ ᱫᱚ ᱛᱷᱚᱲᱟ ᱫᱤᱱ ᱞᱟᱦᱟᱭ ᱫᱟᱜ
ᱢᱟ ᱨᱚᱲ ᱵᱤᱱ ᱾
ᱫᱟᱜ ᱫᱤᱱ ᱫᱚ ᱵᱟᱭ ᱫᱟᱜ-ᱟ ᱞᱚᱞᱚ ᱟᱯᱮ ᱥᱮᱫ ᱪᱮᱫ ᱞᱮᱠᱟ ᱦᱚᱭ ᱠᱚ?
ᱨᱚᱦᱚᱭ ᱠᱚ ᱱᱤᱭᱟᱹ ᱠᱚᱨᱮ ᱦᱚᱸ ᱱᱤᱛᱚᱜ ᱫᱚ ᱫᱷᱟᱢᱫᱩᱢ ᱠᱟᱱᱟ ᱱᱤᱛᱚᱜ ᱫᱚ ᱾ ᱠᱟᱹᱢᱤ ᱠᱚᱫᱚ ᱢᱚᱸᱡᱽ ᱪᱟᱞᱟᱜ ᱠᱟᱱᱟ ᱨᱚᱦᱚᱭ ᱠᱚᱫᱚ ᱢᱟᱱᱮ ᱫᱟᱜ ᱠᱟᱜ-ᱟᱭ ᱢᱚᱸᱡᱽ ᱜᱮ ᱡᱟᱵᱚᱰ ᱞᱚᱥ ᱥᱚᱫ ᱜᱮ ᱡᱚᱛᱚ ᱠᱷᱟᱹᱞᱤ ᱨᱚᱦᱚᱭ ᱜᱮ ᱢᱮᱱᱟᱜ-ᱟ ᱾ ᱨᱚᱦᱚᱭ ᱠᱚᱫᱚ ᱱᱤᱭᱟᱹ
ᱥᱤᱭᱚᱜ ᱫᱚ ᱪᱮᱫ ᱛᱮ ᱤᱭᱟᱹᱻ ᱱᱟᱦᱮᱞ ᱥᱮ ᱴᱮᱠᱴᱚᱨ?
ᱵᱟᱱᱟᱨ ᱛᱮᱜᱤ ᱪᱟᱞᱟᱣ ᱫᱚ ᱪᱟᱞᱟᱜ ᱠᱟᱱᱟ ᱾ ᱟᱫᱚ ᱱᱤᱭᱟᱹ ᱚᱠᱛᱮ ᱨᱮᱫᱚ ᱢᱟᱱᱮ ᱟᱢ ᱵᱟᱢ ᱯᱩᱨᱟᱹᱭ ᱦᱩᱭᱩᱜ ᱠᱟᱱᱛᱮ ᱩᱱᱠᱩ ᱫᱚ ᱴᱮᱠᱴᱟᱨ ᱠᱚ ᱵᱷᱤᱲᱟᱹᱣ ᱮᱫᱟ ᱟᱫᱷᱚᱢ ᱠᱚᱫᱚ ᱱᱟᱦᱮᱞ ᱛᱮᱜᱮ ᱾ ᱱᱚᱝᱠᱟ ᱠᱚ ᱥᱤᱭ ᱮᱫᱟ ᱢᱟᱱᱮ ᱪᱮᱫ ᱞᱮᱠᱟᱧ ᱢᱮᱱ ᱠᱮᱭᱟ ᱯᱷᱟᱥᱴ ᱫᱚ ᱱᱟᱦᱮᱞ ᱛᱮᱠᱚ ᱥᱤᱭᱮᱫᱟ ᱾
ᱯᱟᱲᱟᱜ ᱯᱟᱲᱟᱜ ᱯᱟᱲᱟᱜ ᱫᱟᱠᱚ ᱱᱟᱦᱮᱞ ᱛᱠᱚ ᱱᱟᱦᱮᱞ ᱛᱮᱠᱚ ᱯᱟᱲᱟᱜ ᱫᱟ ᱟᱨ ᱴᱮᱠᱴᱚᱨ ᱛᱮᱠᱚ ᱡᱟᱵᱚᱫ ᱞᱚᱥᱚᱫ᱾
ᱦᱮᱸ ᱤᱱᱟᱹ ᱠᱟᱛᱮᱫ ᱟᱨᱦᱚᱸ ᱞᱟᱥ ᱨᱮᱫᱚ ᱱᱟᱦᱮᱞ ᱛᱮᱜᱮ ᱞᱚᱥᱚᱫ ᱫᱚ᱾ ᱵᱷᱟᱜᱮ ᱜᱮ ᱪᱟᱞᱟᱜ ᱠᱟᱱᱟ ᱟᱨ ᱨᱚᱦᱚᱭ ᱦᱩᱸ
ᱴᱷᱤᱠ ᱴᱷᱤᱠ ᱴᱷᱤᱠ ᱪᱮᱜ ᱪᱮᱜ ᱦᱳᱲᱳ ᱵᱳᱲᱛᱮ
ᱚᱲᱟᱜ ᱨᱮ ᱤᱱᱟᱹ ᱠᱚᱜᱮ ᱠᱚ ᱨᱚᱦᱚᱭ ᱠᱟᱱᱟ ᱱᱤᱭᱟᱹ ᱠᱚᱨᱮ᱾ ᱱᱤᱭᱟᱹ ᱠᱚᱨᱮ ᱫᱚ ᱚᱠᱟᱞᱮᱠᱟᱧ ᱞᱟᱹᱭ ᱠᱮᱭᱟ ᱟᱭᱢᱟ ᱨᱚᱠᱚᱢ ᱜᱮ᱾ ᱪᱟᱥᱟ ᱟᱭᱢᱟ ᱰᱷᱮᱨ ᱛᱮᱜᱮ᱾ ᱟᱫᱚ ᱱᱤᱛᱚᱜ ᱫᱚ ᱟᱞᱮ ᱠᱚᱫᱚᱞᱮ ᱨᱚᱦᱚᱭ ᱟᱠᱟᱫᱟ ᱱᱚᱛᱮ ᱟᱥᱟᱢ ᱫᱤᱥ ᱥᱚᱢ ᱠᱷᱚᱱᱟᱜ ᱜᱮ ᱟᱹᱜᱩ᱾ ᱟ ᱤᱭᱟᱹ ᱪᱮᱫ ᱠᱚᱢ ᱢᱮᱱ ᱠᱮᱜ ᱟ ᱥᱟᱹᱫᱷᱩ ᱦᱩᱲᱩ ᱨᱚᱱᱡᱤᱛ ᱦᱩᱲᱩ ᱚᱱᱟ ᱠᱚ ᱪᱟᱥ ᱛᱟᱦᱮ ᱠᱟᱱᱟ᱾
ᱨᱚᱧᱡᱤᱛ ᱦᱳᱲᱳ ᱚᱱᱟ ᱠᱚ ᱪᱟᱥ ᱨᱚᱧᱡᱤᱛ ᱦᱟᱝ?
ᱦᱮᱸ
ᱯᱚᱱᱡᱤᱛ ᱫᱚ ᱱᱚᱛᱮ ᱜᱮ ᱵᱟᱹᱲᱛᱤ ᱟᱞᱮ ᱫᱚ ᱱᱚᱛᱮ ᱨᱚᱱᱡᱤᱛ ᱫᱚ ᱟᱹᱰᱤ ᱵᱟᱹᱲᱛᱤ ᱜᱮ ᱨᱚᱱᱡᱤᱛ ᱜᱮᱠᱚ ᱪᱟᱥᱟ ᱨᱚᱱᱡᱤᱛ ᱫᱚ ᱢᱟᱱᱮ ᱡᱚᱢ ᱞᱟᱹᱜᱤᱫ ᱦᱚᱸ ᱴᱷᱤᱠ ᱜᱮᱭᱟ ᱟᱨ ᱡᱟᱦᱟᱸ ᱰᱩᱵᱟᱹ ᱵᱟᱲᱟ ᱞᱮᱠᱷᱟᱡ ᱰᱩᱵᱟᱹ ᱞᱮᱠᱷᱟᱡ ᱦᱚᱸ ᱚᱱᱟ ᱫᱚ ᱡᱚᱛᱚ ᱜᱚᱡ ᱪᱟᱵᱟ ᱞᱮᱱᱠᱷᱟᱡ ᱚᱱᱟ ᱡᱩᱫᱤ ᱛᱷᱚᱲᱟ ᱜᱟᱱ ᱥᱟᱨᱮᱡ ᱞᱮᱱᱠᱷᱟᱱ ᱦᱚᱸ ᱚᱱᱟᱫᱚᱭ ᱡᱤᱭᱟᱹᱲ ᱜᱮᱭᱟ ᱢᱟᱱᱮ
ᱦᱮᱸ
ᱮᱸ ᱟᱨᱤᱡ ᱨᱚᱱᱡᱤᱛ ᱫᱚ ᱟᱨ ᱵᱷᱳᱜᱽ ᱠᱚ ᱵᱟᱯᱮ ᱪᱟᱥ ᱵᱟᱲᱟᱭᱫᱟ?
ᱚᱱᱟ ᱠᱚᱫᱚ, ᱟᱹᱰᱤ ᱫᱚ ᱵᱟᱹᱱᱩᱜᱼᱟ ᱵᱟᱹᱱᱩᱜ ᱫᱚ᱾
ᱟᱨ ᱢᱤᱜ ᱟᱨ ᱟᱨ ᱢᱤᱫ ᱫᱚᱢ ᱨᱮ ᱤᱫᱤᱭᱯᱮ ᱱᱚᱛᱮ ᱠᱷᱚᱡ ᱯᱮ ᱦᱮᱡ ᱞᱮᱱᱠᱷᱟᱡ ᱵᱩᱡᱷᱟᱹᱣ ᱨᱚᱱᱡᱤᱛ ᱵᱷᱳᱜᱽ ᱠᱚ ᱢᱮᱛᱟᱜᱼᱟ᱾ ᱚᱱᱟ ᱦᱚᱸ ᱡᱩᱫᱤ ᱫᱟᱜ ᱠᱚ ᱴᱷᱤᱠ ᱜᱮ ᱢᱮᱱᱟᱜ ᱠᱷᱟᱡ ᱟᱹᱰᱤ ᱵᱷᱟᱹᱜᱤ ᱦᱩᱭᱩᱜᱼᱟ ᱵᱩᱡᱷᱟᱹᱣ ᱨᱚᱱᱡᱤᱛ ᱦᱳᱲᱳ᱾ ᱤᱭᱟᱹ ᱨᱚ-ᱨᱚᱱᱡᱤᱛ ᱫᱚ ᱵᱟᱝ ᱜᱳᱯᱟᱞ ᱵᱷᱳᱜᱽ ᱠᱚ ᱢᱮᱛᱟᱜᱼᱟ, ᱨᱚᱱᱡᱤᱛ ᱞᱮᱠᱟᱜᱮ᱾ ᱢᱮᱱᱠᱷᱟᱱ ᱡᱚᱢ ᱦᱚᱸ ᱟᱹᱰᱤ ᱥᱣᱟᱫ ᱜᱮᱭᱟ ᱤᱱᱟᱹ ᱠᱟᱛᱮᱜ ᱟᱨ ᱰᱷᱮᱨ ᱧᱚᱜ ᱡᱟᱭᱜᱟ ᱛᱟᱦᱮᱱ ᱠᱷᱟᱡ ᱫᱚ ᱢᱚᱴᱟᱢᱩᱴᱤ ᱵᱤᱡᱽᱱᱮᱥ ᱞᱟᱹᱜᱤᱫ ᱫᱚ ᱚᱱᱟ ᱫᱚ ᱟᱹᱰᱤ ᱢᱚᱡᱽ ᱤᱭᱟᱹ ᱥᱟᱢᱟᱱ ᱢᱮᱱᱟᱜᱼᱟ ᱟᱯᱮ ᱥᱮᱜ ᱚᱱᱛᱮ ᱵᱟᱝ ᱪᱮᱜ ᱞᱮᱠ ᱟᱞᱮ ᱱᱚᱛᱮ ᱫᱚ ᱢᱚᱴᱟᱢᱩᱴᱤ ᱦᱟᱡᱟᱨᱟ ᱢᱟᱱᱮ ᱫᱩᱭ ᱦᱟᱡᱟᱨ ᱯᱚᱸᱪᱤᱥ ᱥᱚ ᱴᱟᱠᱟ ᱢᱚᱱ᱾ ᱚᱝᱠᱟ ᱪᱟᱞᱟᱜᱼᱟ᱾
ᱦᱚᱸ ᱱᱚᱛᱮ ᱫᱚ ᱦᱩᱭ ᱫᱟᱲᱮᱭᱟᱜᱼᱟ ᱫᱟᱢ᱾
ᱥᱮ ᱫᱩᱫ ᱠᱚᱞᱚᱢ ᱫᱩᱛ ᱠᱚᱞᱚᱢ ᱟᱭᱳᱡᱚᱢ ᱟᱨ ᱨᱚᱱᱡᱤᱛ ᱠᱚᱫᱚ ᱱᱚᱛᱮ ᱫᱚ ᱟᱴᱥᱚ ᱠᱷᱚᱡ ᱦᱟᱡᱟᱨ ᱴᱟᱠᱟ ᱞᱮᱠᱟ ᱚᱝᱠᱟ᱾ ᱟᱯᱮ ᱥᱮᱜ ᱫᱚ ᱯᱥᱮᱡ ᱰᱷᱮᱨ ᱜᱮ?
ᱰᱷᱮ-ᱰᱷᱮᱨ ᱫᱚ᱾
ᱟᱝ ᱚᱝᱠᱟ ᱵᱩᱡᱷᱟᱹᱜ ᱠᱟᱱᱟ ᱤᱭᱟᱹ ᱫᱚ᱾
ᱦᱮᱸ ᱦᱳᱭ ᱫᱟᱲᱮᱭᱟᱜᱼᱟ ᱮᱱᱛᱮᱫ ᱱᱚᱛᱮ ᱢᱟ ᱤᱱᱟᱹᱜ ᱚᱝᱠᱟ ᱟᱹᱠᱷᱨᱤᱧ ᱵᱟᱝ ᱦᱳᱭᱳᱜ ᱠᱟᱱᱟ ᱵᱟᱝ ᱦᱳᱲᱳ ᱠᱩ ᱚᱠᱟᱞᱮᱠᱟ ᱠᱷᱟᱹᱞᱤ ᱠᱤᱨᱤᱧ
ᱟ ᱠᱷᱟᱹᱞᱤ ᱦᱮᱸ ᱦᱮᱸ ᱦᱮᱸ ᱟᱨ ᱮᱴᱟᱜ ᱮᱴᱟᱜ ᱡᱤᱱᱤᱥ ᱪᱟᱥ ᱵᱟ ᱪᱟᱥ ᱡᱮᱱᱚ ᱠᱚ ᱯᱟᱴ ᱠᱚ ᱮᱢᱟᱱ ᱛᱮᱱ ᱵᱟᱯᱮ ᱪᱟᱥ ᱵᱟᱲᱟᱭᱟ ᱯᱟᱴ ᱠᱚ ᱡᱚᱱᱰᱨᱟ ᱠᱚ ᱮᱢᱟᱱ ᱛᱮᱭᱟᱜ?
ᱯᱟᱴ ᱫᱚ ᱤᱱᱟᱹᱜ ᱫᱚ ᱵᱟᱹᱱᱩᱜ ᱟᱠᱟᱜ ᱠᱷᱟᱹᱞᱤ ᱡᱚᱸᱰᱨᱟ ᱫᱚ ᱦᱩᱭᱩᱜ ᱠᱟᱱ ᱜᱮᱭᱟ᱾ ᱪᱟᱥ ᱠᱚᱫᱚ ᱱᱤᱭᱟᱹ
ᱚᱻ
ᱱᱤᱭᱟᱹ ᱚᱠᱛᱚ ᱨᱮ ᱦᱮᱸ ᱦᱩᱲᱩ ᱵᱟ ᱚᱠᱟ ᱡᱚᱠᱷᱡ ᱛᱚ ᱵᱟᱨ
ᱡᱚᱠᱷᱟᱡ ᱫᱚ ᱵᱟᱨ ᱫᱚᱢ ᱞᱮ ᱥᱟᱢᱴᱟᱣᱟ ᱟᱨ
ᱤᱱᱟᱹ ᱠᱟᱛᱮ ᱫᱚ ᱵᱟᱲᱜᱮ ᱠᱚᱨᱮᱱᱟᱜ ᱜᱮ ᱡᱚᱱᱰᱨᱟ ᱠᱚ
ᱡᱚᱱᱰᱨᱟ ᱠᱚ
ᱦᱚᱛᱚᱫ ᱠᱚ ᱠᱚᱸᱰᱟ ᱠᱚ ᱤᱱᱟᱹ ᱠᱩ ᱪᱟᱥ ᱦᱩᱭᱩᱜ ᱠᱟᱱᱟ ᱩᱛᱩ ᱛᱮᱱᱟᱜ ᱫᱚ
ᱚ ᱵᱟᱝ ᱟᱫᱚ ᱚᱱᱟ ᱩᱛᱩ ᱛᱮᱭᱟᱜ ᱪᱟᱥ ᱪᱟᱥᱨᱮ ᱪᱮᱫ ᱟᱸ ᱢᱟᱱᱮ ᱥᱟᱨ ᱥᱟᱨᱯᱮ ᱞᱟᱜᱟᱣᱮᱫᱟ ᱥᱮ ᱥᱮᱫᱟᱭ ᱥᱟᱱᱛᱟᱲ ᱠᱚᱢᱟ ᱵᱚᱞᱮ ᱜᱩᱨᱤᱡ ᱥᱟᱨ ᱵᱚᱱ ᱵᱮᱵᱚᱦᱟᱨᱮᱫ ᱛᱟᱦᱮᱱᱟ ᱟᱫᱚ ᱱᱮᱛᱟᱨ ᱫᱚ ᱵᱟᱡᱟᱨ ᱨᱮᱭᱟᱜ ᱥᱟᱨ ᱦᱤᱡᱩᱜ ᱠᱟᱱᱟ᱾ ᱥᱮ ᱚᱱᱟ ᱜᱩᱨᱤᱡ ᱥᱟᱨ ᱜᱮ ᱵᱮᱵᱚᱦᱟᱨ ᱦᱩᱭᱩᱜ ᱠᱟᱱᱟ᱾
ᱱᱮᱛᱟᱨ ᱫᱚ ᱢᱟᱱᱮ ᱚᱠᱟᱞᱮᱧ ᱢᱮᱱ ᱠᱮᱭᱟ ᱵᱟᱡᱟᱨ ᱨᱮᱱᱟᱜ ᱜᱮ ᱢᱮᱰᱤᱥᱤᱱ ᱜᱮ
ᱜᱮ ᱪᱟᱞᱟᱜ ᱠᱟᱱᱟ ᱪᱟᱞᱟᱣ ᱫᱚ ᱤᱱᱟᱹ ᱠᱚ ᱛᱮᱜᱮ ᱦᱩᱸ᱾
ᱟᱫᱚ ᱚᱱᱮ ᱚᱱᱟ ᱡᱤᱱᱤᱥ ᱥᱮᱫᱟᱭ ᱦᱟᱯᱲᱟᱢ ᱥᱮ ᱥᱮᱫᱟᱭ ᱦᱟᱲᱟᱢ ᱠᱚ ᱞᱟᱹᱭ ᱵᱟᱲᱟ ᱞᱮᱫ ᱡᱮᱞᱮᱠᱟ ᱜᱩᱨᱤᱡ ᱠᱚᱛᱮ ᱜᱩᱨᱤᱡ ᱜᱚᱵᱨᱟ ᱛᱮ ᱤᱭᱟᱹ ᱞᱮᱠᱷᱟᱡ ᱫᱚ ᱪᱮᱫ ᱦᱩᱭᱩᱜ-ᱟ ᱱᱤᱡᱮᱨᱟᱜ ᱦᱚᱲᱢᱚ ᱦᱟᱹᱴᱤᱧ ᱞᱟᱹᱜᱤᱫ ᱦᱚᱸ ᱵᱮᱥ ᱦᱩᱭᱩᱜ-ᱟ, ᱟᱨ ᱱᱚᱜᱼᱚᱭ ᱱᱮᱛᱟᱨ ᱢᱟ ᱰᱤᱡᱤᱴᱮᱞ ᱡᱩᱜᱽ ᱞᱮᱠᱟ ᱡᱟᱜ ᱡᱟᱦᱟ ᱱᱟᱜ ᱡᱤᱱᱤᱥ ᱜᱮ ᱵᱟᱡᱟᱨ ᱠᱷᱚᱡ ᱵᱚᱱ ᱟᱹᱜᱩᱭᱮᱫᱟ ᱯᱚᱪᱚᱨ ᱵᱟᱲᱟ ᱠᱟᱛᱮᱫ ᱵᱚᱱ ᱤᱭᱟᱹᱭᱫᱟ ᱚᱱᱟ ᱛᱮᱜᱮ ᱱᱤᱛᱚᱜ-ᱟᱜ ᱵᱚᱨᱛᱚᱢᱟᱱᱮᱢ ᱢᱮᱱ ᱞᱮᱠᱷᱟᱡ ᱦᱚᱲᱢᱚ ᱦᱟᱹᱴᱤᱧ ᱨᱮᱭᱟᱜ ᱢᱟᱱᱮ ᱞᱟᱦᱟ ᱞᱮᱠᱟ ᱥᱮᱫᱟᱭ ᱫᱚ ᱮᱠᱥᱚ ᱫᱩᱭᱥᱚ ᱮᱠᱥᱚ ᱵᱚᱪᱷᱚᱨ ᱠᱚ ᱠᱨᱚᱥ ᱮᱫ ᱛᱟᱦᱮᱱᱟ ᱱᱟᱦᱟᱜ ᱡᱩᱜᱽ ᱨᱮᱫᱚ ᱱᱤᱛ ᱯᱚᱧᱪᱟᱥ ᱵᱚᱪᱷᱚᱨ ᱵᱪᱷᱚᱨ ᱦᱚᱸ ᱵᱟᱵᱚᱱ ᱵᱟᱵᱚᱱ ᱨᱟᱠᱟᱵ ᱫᱟᱲᱮᱭᱟᱜ ᱠᱟᱱᱟ ᱥᱮᱵᱚᱱ ᱛᱤᱭᱳᱟᱹᱜ ᱫᱟ ᱾
ᱦᱮᱸ ᱱᱤᱛᱳᱜ ᱫᱚ ᱢᱟᱱᱮ ᱱᱤᱭᱟᱹ ᱠᱚᱨᱮ ᱫᱚ ᱤᱱᱟᱹ ᱦᱮᱸ ᱤᱱᱟᱹ ᱠᱚᱜᱮ ᱤᱱᱟᱹ ᱠᱩ ᱛᱮᱜᱮ ᱢᱟᱱᱮ ᱦᱩᱭᱩᱜ ᱠᱟᱱᱟ ᱵᱟᱝ ᱪᱟᱥᱵᱟᱥ ᱾
ᱢᱮᱱᱠᱷᱟᱱ ᱦᱮᱸ ᱢᱮᱱᱠᱷᱟᱱ ᱚᱱᱟ ᱢᱟ ᱢᱚᱡᱽ ᱦᱩᱭᱩᱜ ᱠᱟᱱᱟ ᱢᱮᱱᱠᱷᱟᱱ ᱚᱱᱟ ᱛᱮᱜᱮ ᱟᱵᱚᱣᱟᱜ ᱦᱚᱲᱢᱚ ᱠᱚ ᱢᱟᱱᱮ ᱟᱭᱩ ᱠᱚᱢᱱᱟ ᱱᱮᱛᱟᱨ ᱢᱟᱥᱮ ᱡᱟᱦᱟᱸᱭ ᱜᱮ ᱥᱟᱴ ᱥᱳᱛᱛᱨ ᱵᱚᱪᱷᱚᱨ ᱠᱚ ᱵᱟᱠᱚ ᱪᱟᱞᱟᱜ ᱠᱟᱱᱟ ᱦᱮᱸ ᱥᱮ ᱵᱟᱝ ᱾
ᱦᱮᱸ ᱾
ᱦᱮᱸ ᱟᱨ ᱥᱮᱫᱟᱭ ᱦᱟᱲᱟᱢ ᱦᱚᱲ ᱢᱟᱥᱮ ᱢᱮᱱᱢᱮ ᱮᱠᱥᱚ ᱠᱩ ᱯᱟᱨᱚᱢᱮᱫ ᱛᱮᱦᱮᱱᱟ ᱵᱟᱠᱚ ᱯᱟᱨᱚᱢᱮᱫ ᱛᱮᱦᱮᱱᱟ᱾
ᱥᱮᱫᱟᱭ ᱦᱟᱲᱟᱢ ᱫᱚ ᱦᱮᱸ ᱩᱱᱤᱭᱟᱜ ᱛᱤ ᱡᱟᱸᱜᱟ ᱦᱚ ᱛᱮᱜᱮ ᱛᱷᱚᱲᱟ
ᱰᱩᱵᱞᱤᱠᱮᱴᱚᱜ ᱠᱟᱱᱟ᱾
ᱰᱩᱵᱞᱤᱠᱮᱴᱚᱜ ᱠᱟᱱᱟ ᱦᱮᱸ ᱟᱨ ᱛᱤ ᱡᱟᱸᱜᱟ ᱦᱚᱸ ᱛᱤ ᱡᱟᱸᱜᱟ ᱠᱚᱦᱚᱸ ᱟᱹᱰᱤ ᱛᱟᱜᱲᱟ ᱠᱚ ᱛᱟᱲᱟᱢ ᱵᱟᱲᱟᱭᱮᱫ ᱛᱟᱦᱮᱱᱟ ᱦᱟᱲᱟᱢ ᱦᱚᱲ ᱥᱮᱫᱟᱭ ᱦᱟᱲᱟᱢ ᱦᱮᱸ ᱥᱮ ᱵᱟᱝ?
ᱦᱮᱸ ᱾
ᱡᱟᱭ ᱫᱟᱫᱟ ᱡᱟᱭ ᱡᱟᱭ ᱵᱩᱰᱤ ᱛᱟᱠᱚ ᱤᱱᱟᱹ ᱠᱟᱛᱮ ᱟᱢ ᱫᱚ ᱵᱚᱞᱮ ᱚᱠᱟ ᱞᱮᱠᱟᱧ ᱢᱮᱱ ᱠᱮᱭᱟ
ᱟᱭᱢᱟ ᱨᱚ
ᱟᱭᱢᱟ ᱨᱚᱠᱚᱢ ᱵᱷᱟᱵ ᱛᱮᱜᱮ ᱢᱟᱱᱮ ᱞᱟᱦᱟ ᱛᱮᱱᱠᱩ ᱫᱚ ᱠᱮᱴᱮᱡ ᱧᱚᱜ ᱠᱩ ᱛᱟᱦᱮᱸ ᱠᱟᱱᱟ ᱞᱟᱦᱟ ᱫᱚ ᱞᱟᱹᱭ ᱵᱟᱲᱟ ᱚᱱᱠᱟᱧ ᱟᱸᱡᱚᱢ ᱠᱟᱫᱟ ᱡᱮ ᱡᱚᱸᱰᱨᱟ ᱠᱚ ᱥᱟᱛᱩ ᱠᱩ ᱡᱚᱢ ᱠᱟᱛᱮ ᱠᱚ ᱛᱟᱦᱮᱱ ᱠᱟᱱ ᱛᱟᱦᱮᱱᱟ ᱚᱱᱠᱟ ᱦᱮᱸ ᱦᱮᱸ ᱦᱮᱸ ᱦᱮᱸ, ᱢᱟᱱᱮ ᱤᱱᱟᱹ ᱠᱚ ᱚᱠᱛᱮ ᱫᱚ ᱱᱚᱣᱟ ᱠᱚ ᱛᱟᱦᱮᱸ ᱠᱟᱱᱟ ᱦᱟᱲᱟᱢ ᱦᱚᱲ ᱟᱵᱚᱨᱮᱱ ᱦᱟᱲᱟᱢ ᱦᱚᱲ ᱫᱚ ᱢᱟᱱᱮ ᱥᱤᱡᱟᱹᱱ ᱨᱮ ᱪᱮᱫ ᱡᱚᱢ ᱡᱚᱲᱟᱣ ᱚᱱᱟ ᱡᱤᱱᱤᱥ ᱠᱚ ᱵᱟᱲᱟᱭ ᱠᱟᱱ ᱛᱟᱦᱮᱱᱟ ᱟᱨ ᱥᱤᱡᱟᱹᱱ ᱨᱮ ᱚᱠᱟᱴᱟᱜ ᱪᱟᱥ ᱡᱚᱲᱟᱜ-ᱟ ᱚᱱᱟ ᱠᱚ ᱵᱟᱲᱟᱭ ᱠᱟᱱ ᱛᱟᱦᱮᱱᱟ ᱾
ᱦᱮᱸ᱾ ᱦᱮᱸ ᱥᱮ ᱵᱟᱝ? ᱡᱮᱞᱮᱠᱟ ᱚᱱᱮ ᱵᱮᱱ ᱢᱮᱱ ᱠᱮᱜ ᱜᱩᱦᱩᱢ ᱠᱚ ᱥᱮ ᱡᱚᱱᱰᱨᱟ ᱠᱚ ᱚᱱᱟ ᱠᱚᱫᱚ ᱥᱤᱡᱤᱱ ᱨᱮᱭᱟᱜ ᱛᱟᱦᱮᱸ ᱠᱟᱱᱟ ᱦᱚᱲᱢᱚ ᱠᱩ ᱞᱟᱹᱜᱤᱫ ᱦᱚᱸ ᱟᱹᱰᱤ ᱵᱷᱤᱴᱟᱢᱤᱱ ᱛᱟᱦᱮᱸ ᱠᱟᱱᱟ, ᱟᱨ ᱱᱟᱦᱟᱜ ᱡᱩᱜᱽ ᱛᱚ ᱚᱱᱟ ᱠᱩ ᱡᱤᱱᱤᱥ ᱵᱟᱵᱩᱱ ᱪᱟᱥ ᱫᱟ ᱦᱮᱸ ᱥᱮ ᱵᱟᱝ? ᱟᱨ ᱵᱩᱱ ᱪᱟᱥᱮᱫ ᱨᱮᱦᱚ ᱟᱹᱰᱤ ᱠᱚᱢ ᱟᱞᱮ ᱥᱮᱫ ᱦᱚᱸ ᱱᱚᱛᱮ ᱫᱚ ᱪᱮᱫ ᱢᱟᱱᱮ ᱦᱩᱲᱩ ᱢᱚᱡ ᱧᱚᱜ ᱠᱚ ᱪᱟᱥ ᱨᱟᱠ ᱠᱟᱵ ᱵᱚᱪᱷᱚᱨ ᱫᱚ ᱱᱩᱠᱩ ᱡᱚᱢ ᱠᱩᱞᱟᱹᱜ ᱠᱟᱱᱟ ᱚᱱᱟ ᱛᱮ ᱮᱴᱟᱜ ᱟᱜ ᱡᱤᱱᱤᱥ ᱵᱟᱠᱚ ᱪᱟᱥ ᱫᱟ ᱾
ᱦᱩᱸ, ᱟᱨ ᱚᱠᱟ ᱞᱮᱠᱟ ᱜᱚᱢᱠᱮ ᱚᱱᱟ ᱠᱚᱨᱮ ᱫᱚ ᱪᱮᱫ ᱠᱚ ᱢᱮᱱ ᱠᱮᱭᱟ? ᱛᱤᱱᱟᱹᱜ ᱫᱚᱢ ᱯᱮ ᱨᱟᱠᱟᱵ ᱫᱟ ᱦᱩᱲᱩ ᱫᱚ ᱚᱱᱟ ᱠᱚᱨᱮ ᱫᱚ?
ᱚᱱᱟ ᱠᱚᱨᱮ ᱫᱚ? ᱟᱞᱮ ᱱᱚᱛᱮ ᱫᱚ ᱦᱚᱲ ᱟᱫᱚ ᱟᱵᱚ ᱥᱟᱱᱛᱟᱲ ᱵᱚᱭᱦᱟ ᱠᱚᱫᱚ ᱟᱨ ᱢᱤᱫ ᱢᱤᱜ ᱪᱟᱥ ᱜᱤ, ᱢᱤᱜ ᱪᱟᱥ ᱛᱤᱜᱤ ᱡᱚᱢ ᱠᱩᱞᱟᱹᱣ ᱠᱟᱱᱟ ᱵᱟᱝ ᱾ ᱟᱨ ᱵᱟᱹᱠᱤ ᱫᱚ ᱮᱢᱚᱱ ᱛᱟᱦᱮᱱ ᱠᱟᱱᱟ ᱵᱟᱹᱭᱦᱟᱹᱲ ᱫᱚ ᱚᱱᱠᱟ ᱟᱨ ᱡᱚᱸᱰᱨᱟ ᱥᱮ ᱯᱟᱴ ᱠᱚ ᱞᱟᱦᱟ ᱠᱚ ᱪᱟᱥ ᱪᱟᱥ ᱟᱵᱟᱫ ᱵᱟᱲᱟᱭᱮᱫ ᱛᱟᱦᱮᱱᱟ ᱟᱫᱚ ᱟᱢᱮᱢ ᱪᱟᱥ ᱞᱮᱠᱷᱟᱡ ᱢᱟᱱᱮ ᱜᱟᱹᱭ ᱰᱟᱹᱝ ᱜᱟᱹᱭ ᱰᱟᱹᱝᱨᱤ ᱠᱩ ᱚᱭᱥᱮ ᱠᱩ ᱠᱷᱩᱱᱴᱟᱹᱣ ᱠᱟᱠᱚᱣᱟ ᱵᱟᱰᱟᱭ
ᱦᱮᱸ ᱾ ᱱᱚᱛᱮ ᱫᱚ ᱤᱱᱟᱹᱜ ᱚᱱᱠᱟ ᱫᱚ ᱵᱟᱝ ᱦᱳᱭᱳᱜ ᱠᱟᱱᱟ ᱠᱟᱛᱷᱟ ᱠᱚᱫᱚ ᱵᱟᱝ ᱟᱸᱡᱚᱢᱚᱜ ᱠᱟᱱᱟ ᱢᱟᱱᱮ ᱚᱠᱟ ᱞᱮᱠᱟᱧ ᱢᱮᱱ ᱠᱮᱭᱟ ᱱᱤᱭᱟᱹ ᱠᱚᱨᱮ ᱫᱚ
ᱠᱚᱨᱮ ᱫᱚ
ᱠᱷᱟᱹᱞᱤ ᱢᱟᱱᱮ ᱟᱢ ᱪᱟᱥᱟ ᱦᱟᱹᱱᱤ ᱦᱚᱭ ᱪᱟᱥᱟ ᱚᱱᱟ ᱤᱭᱟᱹᱛᱮ ᱰᱟᱝᱨᱟ ᱠᱚ ᱢᱤᱦᱩ ᱠᱚᱫᱚ ᱢᱚᱡᱽ ᱛᱮᱠᱚ ᱛᱚᱞ ᱠᱚᱣᱟ ᱾
ᱛᱚᱞ ᱠᱚᱣᱟ ᱾ ᱴᱷᱤᱠ ᱴᱷᱤᱠ ᱴᱷᱤᱠ ᱴᱷᱤᱠ ᱾ ᱚᱱᱠᱟ ᱦᱟᱝ? ᱟᱨ ᱡᱟᱹᱯᱩᱫ ᱡᱟᱹᱯᱩᱫ ᱫᱤᱱ ᱫᱚ ᱚᱠᱟ ᱠᱚᱨᱮ ᱰᱟᱝᱨᱟ ᱫᱚᱯᱮ ᱟᱛ ᱯᱮ ᱤᱫᱤ ᱵᱟᱲᱟ ᱠᱚᱣᱟ ᱟᱹᱛᱤᱧ ᱫᱚ ᱟᱨ ᱤᱭᱟᱹ ᱚᱱᱠᱟ ᱢᱟᱴ ᱠᱚ ᱢᱮᱱᱟᱜᱼᱟ? ᱥᱮ ᱡᱟᱦᱟᱱᱟᱜ
ᱢᱟᱱᱮ ᱢᱟᱴ ᱦᱚᱸ ᱢᱮᱱᱟᱜ ᱜᱮᱭᱟ ᱟᱨ ᱥᱩᱨ ᱨᱮᱜᱮ ᱵᱤᱨ ᱢᱮᱱᱟᱜᱼᱟ ᱛᱷᱚᱲᱟ ᱜᱟᱱ ᱾
ᱚ ᱚ ᱵᱤᱨ ᱠᱟᱹᱴᱤᱡ
ᱦᱮᱸ ᱾
ᱫᱚ ᱚᱱᱛᱮ ᱵᱟᱱᱩᱜ-ᱟ ᱟᱯᱮ ᱥᱮᱫ?
ᱠᱷᱩᱴᱤ ᱠᱚ ᱟᱹᱰᱤ
ᱟᱹᱰᱤ
ᱵᱟᱹᱱᱩᱜ ᱫᱚ ᱵᱟᱹᱱᱩᱜ ᱫᱚ ᱵᱟᱹᱱᱩᱜ ᱟᱠᱟᱫᱟ ᱠᱷᱟᱹᱞᱤ ᱢᱟᱱᱮ ᱚᱲᱟᱜ ᱠᱚᱨᱮᱱ ᱜᱮ ᱢᱮᱱᱟᱜ ᱠᱚᱣᱟ ᱩᱱᱠᱩᱜ ᱜᱮ ᱤᱫᱤ ᱵᱟᱲᱟ ᱫᱚ ᱦᱩᱭᱩᱜ ᱠᱟᱱᱟ ᱚᱱᱟ ᱠᱚ ᱵᱤᱨ ᱠᱚᱨᱮ ᱫᱚ ᱵᱟᱹᱱᱩᱜᱼᱟ ᱰᱷᱮᱨ
ᱟᱞᱮ, ᱟᱞᱮ ᱥᱮᱫ ᱫᱚ ᱱᱤᱭᱟᱹ ᱠᱚ ᱫᱤᱱ
ᱟᱞᱮ ᱥᱮᱫ ᱫᱚ ᱱᱤᱭᱟᱹ ᱠᱚ ᱫᱤᱱ ᱫᱚ ᱚᱱᱮ ᱵᱮᱱ ᱢᱮᱱ ᱠᱮᱫ ᱞᱮᱠᱟ ᱥᱤᱭᱳᱜ ᱵᱷᱟᱜᱟᱣ ᱠᱟᱛᱮᱫ ᱢᱟ ᱤᱭᱟᱹ ᱦᱚᱸ ᱜᱷᱟᱥ ᱠᱚᱦᱚᱸ ᱤᱭᱟᱹ ᱧᱚᱜ ᱚᱱᱟᱛᱮ ᱠᱷᱩᱴᱤ ᱢᱮᱱᱟᱜᱼᱟ ᱵᱤᱨ ᱦᱚᱸ ᱥᱩᱨ ᱧᱚᱜ ᱜᱮᱭᱟ᱾ ᱛᱚ ᱠᱷᱩᱴᱤ ᱠᱷᱚᱡ ᱢᱟᱱᱮ ᱚᱱᱛᱮ ᱵᱤᱨ ᱥᱮᱫ ᱤᱫᱤ ᱞᱮᱠᱷᱟᱡ ᱜᱟᱰᱟ ᱟᱲᱮ ᱟᱲᱛᱮ ᱢᱚᱡᱽ ᱚᱱᱛᱮᱱᱟᱜ ᱜᱷᱟᱥ ᱠᱚ ᱢᱮᱱᱟᱜᱼᱟ᱾
ᱟᱨ ᱡᱚᱢ ᱠᱟᱛᱮᱫ ᱠᱷᱩᱴᱤ ᱥᱮᱫ ᱨᱮᱜᱮ ᱛᱚᱞ ᱫᱚ ᱮᱱᱛᱮ ᱜᱟᱹᱭ ᱰᱟᱝᱨᱟ ᱫᱚ ᱚᱱᱮ ᱚᱱᱠᱟ ᱟᱨ ᱠᱷᱩᱴᱤ ᱨᱮ ᱟᱫᱚ ᱛᱟᱦᱮᱱᱟ᱾ ᱛᱟᱦᱮᱱ ᱡᱚᱲᱼᱟ ᱢᱤᱫ ᱦᱚᱲ ᱜᱟᱱ᱾
ᱩᱸ ᱚᱱᱠᱟ ᱤᱧ ᱢᱟ ᱚᱱᱠᱟᱧ ᱟᱸᱡᱚᱢ ᱟᱠᱟᱫᱟ ᱡᱮ ᱠᱷᱩᱴᱤ ᱨᱮᱫᱚ ᱛᱷᱚᱲᱟ ᱵᱷᱟᱲᱟ ᱠᱚ ᱮᱢᱟᱠᱚᱣᱟ ᱚᱸᱰᱮ
ᱦᱮᱸ ᱦᱮᱸ ᱵᱷᱟᱲᱟ ᱵᱷᱟᱲᱟ ᱫᱚ ᱱᱚᱝᱠᱟ ᱱᱚᱣᱟ ᱞᱮᱠᱟ, ᱟᱸ ᱡᱩᱫᱤ ᱯᱟᱭᱥᱟ ᱡᱩᱫᱤ ᱵᱟᱝ ᱢᱤᱫ ᱢᱚᱱ ᱦᱩᱲᱩ᱾
ᱚᱸ ᱢᱤᱫᱴᱮᱡ ᱢᱤᱫᱴᱮᱡ ᱢᱤᱫᱴᱮᱡ ᱨᱮ ᱢᱤᱫᱴᱮᱡ ᱰᱟᱝᱨᱟ ᱨᱮ?
ᱚ ᱦᱮᱸ ᱰᱟᱝᱨᱟ ᱥᱮᱡ ᱜᱟᱹᱭ, ᱦᱮᱸ, ᱰᱟᱝᱨᱟ ᱥᱮ ᱜᱟᱹᱭ ᱦᱚᱸ?
ᱦᱩᱸ᱾
ᱚᱱᱠᱟ᱾
ᱚᱱᱠᱟᱜᱮ ᱢᱚᱸᱡᱽ ᱟᱨ ᱵᱷᱟᱜᱤ ᱫᱚ ᱦᱩᱭᱩᱜᱼᱟ᱾ ᱢᱟᱱᱮ ᱱᱤᱭᱟᱹ ᱚᱠᱛᱮ ᱨᱮ ᱵᱟᱹᱱᱩᱜ ᱠᱟᱜ ᱠᱷᱟᱡ ᱫᱚ ᱜᱷᱟᱸᱥ ᱠᱩ, ᱦᱮᱸ᱾
ᱟᱨ ᱡᱩᱫᱤ ᱮᱛᱮᱫ ᱮᱸ ᱜᱟᱹᱜ ᱜᱟᱹᱭ ᱡᱩᱫᱤ ᱠᱷᱩᱴᱤᱨᱮᱢ ᱫᱚᱦᱚ ᱞᱮᱠᱷᱟᱡ ᱡᱩᱫᱤ ᱫᱟᱨᱢᱟ ᱦᱟᱸᱜ ᱵᱟᱢ ᱮᱢ ᱫᱟᱲᱮᱭᱟᱜ ᱠᱷᱟᱡ,
ᱢᱟᱱᱮ ᱦᱚᱯᱚᱱ ᱦᱟᱹᱴᱤᱧ, ᱢᱟᱱᱮ ᱯᱨᱚᱛᱷᱚᱢᱤᱡ ᱫᱚ ᱟᱢᱮᱢ ᱯᱟᱲᱟᱜᱼᱟ ᱢᱟᱹᱞᱤᱠ ᱟᱨ ᱫᱚᱥᱟᱨᱤᱡ ᱫᱚ ᱩᱱᱤ ᱚᱠᱚᱭᱮ ᱠᱷᱩᱴᱤᱭ ᱧᱮᱞᱮᱫ ᱩᱱᱤᱭ ᱯᱟᱲᱟᱣᱼᱟ᱾
ᱦᱮ ᱚᱱᱟ ᱫᱚ, ᱢᱟᱱᱮ ᱚᱱᱠᱟ ᱦᱚᱸ ᱴᱷᱤᱠ ᱫᱚ ᱴᱷᱤᱠ ᱜᱮᱭᱟ ᱵᱟᱢ ᱮᱢ ᱫᱟᱲᱮᱭᱟᱜ ᱠᱷᱟᱡ ᱫᱚ ᱢᱟᱱᱮ ᱵᱟᱝ᱾
ᱦᱮᱸ ᱦᱮᱸ᱾ ᱚᱱᱠᱟ ᱟᱨ ᱟᱯᱚᱫ ᱟᱯᱚᱫ ᱵᱤᱯᱚᱫ ᱛᱚᱣᱟ ᱠᱚ ᱡᱚᱲᱟᱢ ᱠᱷᱟᱡ ᱫᱚᱢ ᱮᱸ ᱪᱮ ᱠᱷᱩᱴᱤᱢ ᱪᱟᱞᱟᱣ ᱞᱮᱱᱠᱷᱟᱡ ᱫᱚᱭ ᱮᱢᱟᱢ ᱜᱮᱭᱟ᱾
ᱦᱮᱸ᱾
ᱦᱮᱸ᱾ ᱟᱨ ᱱᱚᱜᱼᱚᱭ ᱱᱚᱜ ᱱᱚ ᱱᱚᱝᱠᱟ ᱱᱚᱜ-ᱚᱭ ᱫᱟᱜ ᱡᱟᱹᱯᱩᱫ ᱫᱤᱱ ᱛᱤᱦᱤᱧ ᱜᱟᱯᱟ ᱫᱤᱱ ᱢᱟ ᱠᱷᱩᱴᱤ ᱦᱚᱸ ᱵᱟᱹᱲᱤᱡᱚᱜᱼᱟ ᱵᱟᱝ ᱟᱫᱚ ᱛᱨᱤᱯᱚᱞ ᱠᱤᱨᱤᱧ ᱞᱟᱹᱜᱤᱫ ᱢᱟᱱᱮ ᱛᱤᱱᱟᱹᱜ ᱢᱟᱹᱞᱤᱠ ᱢᱮᱱᱟᱜ ᱠᱚᱣᱟ ᱡᱚᱛᱚ ᱦᱚᱲ ᱚᱱᱠᱟ ᱦᱟ ᱦᱟᱡᱟᱨ ᱥᱮ ᱯᱟᱸᱪᱥᱚ ᱴᱟᱠᱟ ᱠᱟᱛᱮᱫ ᱚᱱᱟ ᱜᱚᱲᱟ ᱵᱮᱱᱟᱣ ᱞᱟᱹᱜᱤᱫ ᱢᱟᱱᱮ ᱮ ᱮᱜᱚ ᱠᱷᱚᱡᱚᱜ ᱟᱠᱚ ᱮᱢᱚᱜ ᱡᱚᱲᱟ ᱚᱱᱠᱟᱱ ᱠᱟᱛᱷᱟ᱾
ᱦᱚᱸ ᱚᱱᱠᱟ ᱫᱚ ᱴᱷᱤᱠ ᱫᱚ ᱴᱷᱤᱠ ᱜᱮᱭᱟ ᱢᱟᱱᱮ ᱵᱟᱠᱷᱟᱡ ᱱᱤᱡᱮᱨᱮᱱ ᱜᱮ ᱢᱟᱱᱮ ᱵᱟᱝ ᱢᱚᱡᱽ ᱵᱟᱭ ᱛᱟᱦᱮᱸ ᱫᱟᱲᱮᱭᱟᱜᱼᱟ ᱵᱟᱝ?
ᱢᱚᱡᱽ ᱵᱟᱭ ᱛᱟᱦᱮᱸ ᱫᱟᱲᱮᱭᱟᱜᱼ ᱟᱭ ᱦᱮᱸ ᱤᱱᱟᱹ ᱠᱟᱛᱮᱫ ᱫᱟᱜᱟᱭ ᱟᱹᱰᱤ ᱟᱸᱴ ᱟᱯᱱᱟᱨ ᱫᱚ ᱚᱲᱟᱜ ᱨᱮᱢ ᱛᱟᱦᱮᱱᱟ ᱟᱨ ᱩᱱᱤ ᱫᱚ ᱩᱱᱠᱩ ᱫᱚ ᱞᱚᱦᱚᱫ ᱨᱮ ᱠᱚ ᱛᱟᱦᱮᱱᱟ ᱵᱟᱝ?
ᱢᱟᱱᱮ ᱨᱩᱣᱟᱹᱜ ᱛᱟᱭᱚᱢᱛᱮ ᱨᱩᱣᱟᱹᱜ ᱟᱠᱚ ᱮᱛ ᱨᱩᱣᱟᱹ ᱠᱚ ᱪᱤᱞᱤ ᱠᱚᱠᱚ ᱜᱮᱨ ᱟᱠᱚᱣᱟ ᱩᱱᱠᱩ ᱵᱤᱨ ᱨᱮᱱ ᱩᱱᱠᱩ ᱵᱷᱩᱥᱲᱤ ᱠᱚ ᱪᱤᱞᱤ ᱛᱮ